ᱦᱮᱞᱳ᱾
ᱦᱮᱞᱳ᱾ ᱦᱮᱸ ᱡᱚᱦᱟᱨ ᱜᱮ᱾
ᱦᱳᱭ ᱡᱚᱸᱦᱟᱨ ᱜᱮ᱾
ᱚ ᱪᱮᱫ ᱵᱤᱱ ᱪᱤᱠᱟᱹᱭ᱾ ᱦᱮᱸ ᱟᱸᱡᱚᱢᱚᱜ ᱠᱟᱱᱟ᱾
ᱚ᱾
ᱪᱮᱫ ᱵᱤᱱ ᱪᱤᱠᱟᱹᱭᱮᱫᱟ?
ᱪᱮᱫ ᱦᱚ ᱵᱟᱝ᱾ ᱱᱚᱜ-ᱚᱭ ᱡᱚᱢ ᱵᱟᱲᱟ ᱠᱟᱛᱮᱫ ᱫᱩᱨᱵ ᱵᱲᱟᱟ ᱦᱩᱭᱠᱟᱱᱟ᱾
ᱚ᱾
ᱟᱹᱞᱤᱧ ᱦᱚᱸ ᱦᱚᱜᱼᱚᱭ ᱢᱟᱴᱷ ᱥᱮᱫ ᱞᱤᱧ ᱦᱮᱡ ᱟᱠᱟᱱᱟ ᱠᱟᱹᱴᱤᱡ ᱱᱤᱛᱚᱜ ᱢᱟᱱᱮ ᱵᱷᱟᱜᱮ ᱵᱩᱡᱷᱟᱹᱜ ᱠᱟᱱᱟ ᱟᱹᱰᱤ ᱪᱮᱛᱦᱟᱟ ᱦᱚᱭ ᱫᱟᱭ ᱛᱚ᱾
ᱦᱮᱸ ᱦᱩᱸ ᱦᱩᱸ ᱛᱮᱦᱮᱧ ᱠᱟᱹᱴᱤᱡ ᱜᱚᱨᱚᱢ ᱜᱚᱨᱚᱢ ᱵᱩᱡᱟᱹ ᱠᱟᱱᱟ᱾
ᱦᱮᱸ ᱛᱮᱦᱤᱧ ᱜᱚᱨᱚᱢ ᱜᱚᱨᱚᱢ ᱵᱩᱡᱷᱟᱹᱜ ᱠᱟᱱᱟ ᱚᱲᱟᱜ ᱨᱮᱦᱚᱸ ᱢᱚᱸᱡᱽ ᱵᱟᱝ ᱵᱩᱡᱷᱟᱹᱜ ᱠᱟᱱᱟ᱾ ᱟᱨ ᱯᱷᱮᱱ ᱦᱟᱣᱟ ᱥᱚᱵᱽ ᱥᱩᱚᱢᱚᱭ ᱛᱚ ᱵᱷᱟᱜᱮ ᱵᱟᱝ ᱵᱩᱡᱷᱟᱹᱜᱼᱟ᱾
ᱦᱳᱭ ᱯᱦᱮᱸᱱ ᱛᱚ ᱞᱚᱞᱚ ᱜᱮ ᱦᱚᱭ ᱰᱩᱵᱩᱜ ᱠᱟᱱᱟ᱾
ᱦᱩᱸ ᱚᱱᱟᱛᱮ ᱵᱟᱭᱨᱮ ᱥᱮᱫ ᱨᱮᱜᱮ ᱯᱷᱟᱠᱟ ᱢᱟᱴ ᱢᱮᱱᱟᱜᱼᱟ᱾
ᱯᱷᱮᱱ ᱟᱨ ᱫᱟᱨᱮ ᱨᱮᱱᱟᱜ ᱵᱩᱦᱩ ᱯᱟᱨᱛᱷᱚᱠ ᱜᱮᱭᱟ ᱦᱩᱭ ᱥᱮ᱾
ᱦᱩᱸ᱾ ᱟᱹᱰᱤ ᱯᱟᱨᱛᱷᱚᱠᱠᱚ᱾
ᱛᱟᱦᱞᱮ ᱚᱱᱛᱮ ᱫᱚ ᱯᱩᱨᱟᱹ ᱢᱟᱴ ᱢᱮᱱᱟᱜᱼᱟ ᱟᱯᱮ ᱥᱮᱫ?
ᱟᱞᱮᱥᱮᱫ ᱦᱮᱸ ᱟᱞᱮᱥᱮᱫ ᱫᱚ ᱢᱟᱴ ᱢᱮᱱᱟᱜᱼᱟ ᱟᱹᱰᱤ ᱪᱮᱨᱦᱟ ᱯᱷᱟᱸᱠᱟ ᱡᱟᱭᱜᱟ ᱜᱮ᱾
ᱟᱪᱪᱷᱟ ᱟᱞᱤᱥᱮᱫ ᱫᱚ ᱛᱮᱢᱚᱱ ᱢᱟᱴ ᱵᱟᱹᱱᱩᱜᱼᱟ᱾
ᱟᱯᱮ ᱥᱮᱫ ᱫᱚ ᱚᱠᱟᱞᱮᱠᱟ?
ᱟᱞᱮ ᱥᱮᱫ ᱢᱟᱴᱷ ᱜᱮ ᱵᱟᱹᱱᱩᱜᱼᱟ ᱢᱟᱴ ᱵᱚᱞᱛᱮ ᱦᱟᱱᱮ ᱠᱷᱮᱛ ᱠᱚ ᱢᱮᱱᱟᱜᱼᱟ᱾ ᱚᱱᱟ ᱫᱚ ᱠᱟᱹᱴᱤᱡ ᱞᱟᱛᱟᱨ ᱧᱚᱜ ᱪᱟᱞᱟᱜ ᱦᱩᱭᱩᱜᱼᱟ᱾ ᱢᱟᱱᱮ ᱮᱢᱱᱤ ᱱᱚᱨᱢᱟᱞ ᱢᱟᱴ ᱫᱚ ᱵᱟᱱᱩᱜᱼᱟ᱾
ᱟᱪᱪᱷᱟ ᱟᱪᱪᱷᱟ ᱛᱟᱦᱞᱮ ᱵᱤᱨ ᱠᱚᱫᱚ ᱢᱮᱱᱟᱜ ᱟᱥᱮ ᱵᱟᱝ ᱚᱱᱛᱮ ᱫᱚ?
ᱳᱭ ᱨᱚᱠᱚᱢ ᱢᱮᱱᱟᱜᱼᱟ ᱛᱷᱚᱲᱟ ᱛᱷᱚᱲᱟ᱾
ᱚ ᱛᱟᱦᱮ ᱵᱤᱨ ᱫᱤᱥᱚᱢ ᱫᱚ ᱵᱟᱝ ᱠᱟᱱᱟ ᱯᱮ?
ᱟᱫᱚ ᱚᱱᱛᱮ ᱫᱚ ᱵᱤᱨ ᱫᱤᱥᱚᱢ ᱜᱮ ᱞᱟᱹᱭ ᱫᱚᱠᱚ ᱞᱟᱹᱭᱼᱟ ᱟᱫᱚ ᱟᱞᱮ ᱴᱷᱮᱱ ᱫᱚ ᱢᱟᱱᱮ ᱟᱞᱮ ᱯᱟᱥᱮ ᱮᱨᱤᱭᱟ ᱠᱚᱫᱚ ᱢᱮᱱᱟᱜᱼᱟ ᱦᱳᱭ ᱟᱞᱮ ᱴᱷᱮᱡ ᱫᱚ ᱵᱟᱹᱱᱩᱜᱼᱟ᱾
ᱟᱪᱪᱷᱟ ᱟᱪᱪᱷᱟ ᱵᱷᱟᱹᱜᱮ ᱜᱮ᱾ ᱟᱞᱮ ᱥᱮᱫ ᱫᱚ ᱮᱢᱚᱱ ᱵᱤᱨ ᱢᱮᱱᱟᱜ-ᱟ ᱵᱤᱨ ᱛᱟᱞᱟ ᱨᱮᱜᱮ ᱟ-ᱟ-ᱟᱹᱛᱩ ᱛᱟᱞᱮ᱾
ᱟᱪᱪᱷᱟ᱾
ᱦᱩᱸ᱾
ᱛᱟᱦᱚᱞᱮ ᱵᱟᱯᱮ ᱵᱚᱛᱚᱨᱚᱜ ᱜᱮᱭᱟ ᱟᱯᱮ?
ᱵᱟ ᱵᱟᱝ ᱪᱮᱫ ᱮᱢ ᱵᱚᱛᱚᱨᱚᱜᱼᱟ᱾
ᱩᱱ ᱩᱱᱟᱹᱜ ᱵᱤᱨ ᱵᱷᱤᱛᱤᱨ ᱨᱮᱯᱮ ᱛᱟᱦᱮᱸᱱ ᱜᱮᱭᱟ ᱚᱱᱟ ᱠᱷᱟᱹᱛᱤᱨ
ᱟᱫᱚ ᱟᱨᱚ ᱟᱹᱛᱳ ᱚᱝᱠᱟ ᱢᱮᱱᱟᱜ-ᱟ ᱟᱨᱠᱤ ᱯᱷᱟᱸᱠᱟ ᱯᱷᱟᱸᱠᱟ ᱧᱚᱜ ᱜᱮ ᱟᱫᱚ ᱛᱟᱦᱮ ᱯᱟᱹᱨᱠᱟᱹᱣ ᱟᱫᱚ ᱪᱮᱫ ᱵᱚᱛᱚᱨᱚᱜ ᱟᱢ ᱡᱟᱦᱟᱭ ᱡᱩᱫᱤ ᱯᱟᱹᱭᱞᱟᱹ ᱦᱤᱡᱩᱜᱼᱟᱭ ᱞᱟᱹᱭᱮ ᱫᱟ ᱚᱠᱟ ᱞᱮᱠᱷᱟᱡ ᱮᱢ ᱢᱚᱱᱮᱭᱟ ᱡᱮ ᱚᱠᱟ ᱞᱮᱠᱟᱱ ᱡᱟᱭᱜᱟᱧ ᱪᱟᱞᱟᱜ ᱠᱟᱱᱟ᱾
ᱦᱮ ᱤᱧ ᱦᱚ ᱠᱟᱡᱮ ᱵᱚᱛᱚᱨ ᱜᱮᱧ ᱵᱩᱡᱷᱟᱹᱣ-ᱟ ᱵᱤᱨ ᱫᱚ
ᱟᱨ ᱵᱟᱝ ᱚᱝᱠᱟ ᱯᱷᱟᱠᱟ ᱡᱟᱭᱜᱟ ᱨᱮ ᱡᱚᱠᱷᱚᱱ ᱦᱤᱡᱩᱜ-ᱟ ᱚᱝᱠᱟ ᱡᱮᱢᱚᱱ ᱟᱹᱰᱤ ᱪᱮᱨᱦᱟ ᱦᱚᱜᱼᱚᱭ ᱦᱟᱣᱟ ᱧᱟᱢᱚᱜ ᱠᱟᱱᱟ ᱛᱟᱦᱞᱮ ᱵᱟᱝ ᱥᱮᱨᱚᱠᱚᱢ ᱡᱟᱭᱜᱟ ᱱᱚᱛᱮ ᱫᱚ᱾
ᱟᱹᱰᱤ ᱦᱚᱲ ᱞᱟᱹᱭ ᱜᱮᱭᱟ ᱠᱚ ᱯᱮᱲᱟ ᱠᱚ ᱦᱤᱡᱩᱜ ᱜᱮᱭᱟ ᱛᱚ ᱦᱩᱜ ᱩ
ᱟᱞᱮᱥᱮᱫ ᱫᱚ ᱛᱮᱢᱚᱱ ᱵᱟᱹᱱᱩᱜᱼᱟ ᱡᱟᱭᱜᱟ ᱜᱮ ᱟᱫᱚ ᱠᱩᱞᱦᱤ ᱠᱚᱨᱮ ᱜᱮᱞᱮ ᱫᱩᱲᱩᱵ ᱵᱟᱲᱟᱭᱟ᱾
ᱚ ᱟᱞᱮᱟᱥᱮᱫ ᱫᱚ ᱚᱝᱠᱟ ᱢᱟᱱᱮ ᱡᱷᱚᱛᱚ ᱚᱝᱠᱟ ᱠᱷᱚᱡ ᱠᱚᱡ ᱜᱮ ᱡᱟᱨ ᱟᱨᱠᱤ ᱡᱟᱦᱟᱭ ᱡᱟᱦᱟ ᱞᱮᱠᱟ ᱟᱨᱠᱤ ᱵᱮᱥᱛᱚ ᱨᱮ ᱛᱟᱦᱮᱱᱟᱭ᱾
ᱦᱩ ᱦᱩ ᱦᱩ
ᱚᱱᱟ ᱜᱮ ᱢᱚᱡᱽ ᱜᱟᱰᱟ ᱦᱚ ᱚᱝᱠᱟ ᱚᱭ ᱦᱚᱯᱚᱱ ᱦᱚᱯᱚᱱ ᱧᱚᱜ ᱢᱮᱱᱟᱜ-ᱟ᱾
ᱚ
ᱢᱟᱱᱮ ᱵᱮᱥᱤ ᱵᱚᱲᱚ ᱜᱮ ᱟᱹᱛᱩ ᱪᱟᱞᱟᱣ ᱠᱟᱱᱟ ᱚᱝᱠᱟ ᱫᱚ ᱵᱟᱝ ᱦᱚᱯᱚᱱ ᱧᱚᱜ ᱟᱹᱛᱩ ᱪᱟᱞᱟᱣ ᱠᱟᱱᱟ᱾ ᱚᱭ ᱠᱷᱮᱛ ᱠᱚᱥᱮᱜ ᱜᱮ ᱠᱷᱮᱛ ᱠᱩ ᱠᱷᱚᱡ ᱫᱟᱜ ᱦᱤᱡᱩᱜ-ᱟ ᱢᱟᱱᱮ ᱚᱰᱮ ᱠᱷᱚᱡ ᱜᱮ ᱢᱟᱱᱮ ᱜᱟᱰᱟ ᱚᱱᱛᱮ ᱠᱷᱚᱱ ᱦᱮᱡ ᱦᱮᱡ ᱛᱮ ᱦᱚᱯᱚᱱ ᱧᱚᱜ
ᱟᱪᱪᱷᱟ
ᱜᱟᱰᱟ ᱢᱮᱱᱟᱜ-ᱟ ᱟᱞᱮ ᱥᱮᱫ ᱦᱚᱸ ᱟᱫᱚ ᱢᱟᱱᱮ ᱫᱟᱜ ᱫᱚᱭ ᱡᱚᱠᱷᱚᱱ ᱜᱤᱨᱥᱚᱠᱟᱞ ᱦᱤᱡᱩᱜ-ᱟ ᱢᱟ ᱥᱤᱛᱩᱝ ᱫᱤᱱ ᱛᱚᱠᱷᱚᱱ ᱫᱚ ᱵᱟᱝ ᱛᱟᱦᱮᱱ ᱜᱮᱭᱟ ᱫᱟᱜ ᱩᱱᱟᱹᱜ ᱚᱵᱷᱟᱵᱽ ᱜᱮᱭᱟ ᱠᱟᱹᱴᱤᱡ ᱦᱩ ᱛᱩᱯᱩ ᱫᱟᱜ ᱠᱚᱦᱚ ᱟᱫᱚ ᱱᱤᱭᱟᱹ ᱵᱟᱨ ᱫᱚ ᱚᱱᱮ ᱜᱤᱥᱚ ᱞᱟᱦᱟ ᱢᱟᱡᱮ ᱢᱟᱡᱮ ᱵᱟᱭ ᱫᱟᱜ ᱠᱮᱫᱟ᱾
ᱦᱮ ᱦᱮ ᱦᱮ
ᱟᱫᱚ ᱜᱟᱰᱟ ᱛᱟᱦᱮᱜ ᱠᱟᱱᱟ ᱚᱱᱟᱛᱮ ᱱᱤᱭᱟᱹ ᱵᱟᱨ ᱫᱚ ᱛᱳᱯᱳ ᱫᱟᱜ ᱠᱚᱫᱚ ᱚᱵᱷᱟᱵᱽ ᱫᱚ ᱵᱟᱝ ᱦᱩᱭ ᱠᱟᱱᱟ᱾
ᱚ
ᱩ ᱩ
ᱟᱞᱮ ᱛᱚ ᱦᱚᱸᱜ-ᱚᱭ ᱨᱟᱵᱟᱝ ᱪᱟᱵᱟ ᱨᱟᱵᱟᱝ ᱪᱟᱵᱟ ᱞᱮᱠᱷᱟᱡ ᱜᱮ ᱩ ᱟᱫᱚ ᱫᱟᱜ ᱟᱡᱮᱡ ᱪᱟᱵᱟᱜ-ᱟ᱾ ᱢᱟᱱᱮ ᱵᱷᱟᱫᱚᱨ ᱯᱩᱨᱟᱹᱴᱟᱜ ᱵᱟᱝ ᱪᱟᱵᱟᱜ-ᱟ ᱦᱚᱭᱥᱮ ᱚᱱᱟ ᱞᱟᱦᱟ ᱨᱮᱜᱮ ᱟᱡᱮᱫ ᱪᱟᱵᱟᱜ-ᱟ ᱫᱟᱜ ᱢᱟᱱᱮ ᱛᱩᱯᱩ ᱱᱤᱭᱟᱹ ᱫᱚ ᱯᱨᱩᱪᱩᱨ ᱯᱨᱚᱵᱞᱮᱢ ᱦᱩᱭᱩᱜ-ᱟ᱾
ᱟᱫᱚ ᱱᱮᱛᱟᱨ ᱫᱚ ᱚᱱᱮ ᱴᱟᱭᱮᱢ ᱠᱚᱞ ᱫᱟᱜ ᱠᱚ ᱟᱲᱟᱜ ᱫᱟ ᱛᱚ
ᱦᱩ ᱦᱩ ᱦᱩ ᱦᱳᱭ ᱚᱱᱟ ᱮᱢ ᱟᱠᱟᱫ ᱞᱮᱭᱟ ᱠᱚ ᱟᱫᱚ ᱦᱩᱭᱩᱜ ᱠᱟᱱᱟ ᱾
ᱦᱳᱭ ᱟᱫᱚ ᱚᱱᱟ ᱫᱟᱜ ᱠᱚ ᱤᱭᱟᱹ ᱫᱚᱦᱚ ᱠᱟᱜ-ᱟ ᱫᱚᱦᱚ ᱠᱟᱛᱮᱜ ᱟᱫᱚ ᱚᱱᱟ ᱠᱚᱛᱮ ᱜᱮ ᱟᱫᱚ ᱩᱫᱽᱜᱟᱹᱨ ᱫᱤᱱ ᱫᱚ ᱚᱝᱠᱟ ᱫᱟᱜ ᱫᱚ ᱪᱤᱠᱟᱹᱭᱮᱱᱟ?
ᱥᱤᱛᱩᱝ ᱫᱤᱱ ᱛᱚ ᱯᱩᱨᱟᱹ ᱞᱚᱞᱚ ᱜᱮ ᱫᱟᱜ ᱦᱤᱡᱩᱜ-ᱟ ᱟᱫᱚ ᱚᱱᱟ ᱛᱮᱫᱚ ᱛᱩᱯᱩ ᱜᱮ ᱵᱟᱝ ᱜᱟᱱᱚᱜ-ᱟ᱾
ᱦᱩᱸ ᱟᱨ ᱛᱩᱵᱩ ᱨᱮᱦᱚ ᱚᱱᱟ ᱫᱚ ᱢᱚᱸᱡᱽ ᱫᱚ ᱵᱟᱝ ᱵᱩᱡᱷᱟᱹᱜ-ᱟ᱾
ᱦᱩᱸ ᱦᱩᱸ ᱩᱱᱟᱹᱜ ᱩᱫᱜᱟᱹᱨ ᱛᱮ ᱟᱨᱦᱚ ᱡᱚᱫᱤ ᱞᱚᱞᱚ ᱫᱟᱜ ᱛᱮᱵᱚᱱ ᱛᱩᱯᱩᱱᱟ, ᱪᱮᱜ-ᱠᱟ ᱵᱩᱡᱷᱟᱹᱜ-ᱟ? ᱟᱨ ᱫᱚᱦᱚ ᱠᱟᱜ ᱠᱷᱟᱡ ᱴᱷᱤᱠ ᱜᱮ ᱛᱟᱦᱮᱱᱟ, ᱢᱟᱱᱮ ᱫᱚᱦᱚ ᱠᱟᱜ ᱠᱷᱟᱡ᱾ ᱥᱛᱟᱝ ᱫᱚᱦᱚ᱾
ᱱᱤᱛ ᱫᱚ, ᱟᱞᱮ ᱥᱮᱫ ᱫᱚ ᱚᱱᱮ ᱛᱩᱨᱢᱩᱡ ᱠᱚ ᱪᱟᱥ ᱵᱟᱲᱟᱭ ᱜᱮᱭᱟ᱾ ᱛᱚ ᱛᱟᱞᱦᱮ ᱜᱟᱰᱟ ᱠᱚᱨᱮ, ᱚᱱᱮ ᱡᱷᱟᱨᱱᱟ ᱞᱟᱹᱜᱤᱜ ᱠᱚ ᱛᱟᱲᱟᱣ ᱟᱠᱟᱜ ᱛᱟᱦᱮᱸᱱᱟ ᱡᱮ ᱥᱤ ᱯᱤ ᱛᱮ᱾ ᱟ ᱚᱱᱟ ᱠᱚᱨᱮᱜ ᱜᱮ ᱛᱩᱯᱩᱱ ᱦᱩᱭᱩᱜ ᱜᱮᱭᱟ᱾
ᱚ ᱦᱮᱸ ᱚᱝᱠᱟ ᱠᱚ ᱛᱟᱲᱟᱣ ᱵᱟᱲᱟ ᱞᱮᱫᱟ ᱠᱚ, ᱟᱫᱚ ᱛᱟᱣ ᱨᱮᱦᱚᱸ ᱵᱮᱥᱤ ᱫᱚ ᱵᱟᱝ ᱛᱟᱦᱮᱱᱟ᱾ ᱢᱟᱱᱮ ᱟᱞᱮ ᱥᱮᱫ ᱫᱟᱜ ᱜᱮ ᱵᱟᱝ ᱛᱟᱦᱮᱱᱟ ᱵᱮᱥᱤ᱾
ᱚ ᱛᱟᱞᱦᱮ ᱵᱷᱟᱜᱮ ᱜᱮ ᱠᱟᱹᱴᱤᱡ ᱤᱭᱟᱹ ᱧᱚᱜ ᱜᱮᱭᱟ, ᱮᱸ ᱮᱴᱠᱮᱴᱚᱬᱮ ᱧᱚᱜ ᱜᱮᱭᱟ ᱯᱮ᱾
ᱦᱩᱸ ᱦᱳᱭ ᱦᱳᱭ᱾ ᱟᱨ ᱛᱮᱢᱚᱱ ᱪᱟᱥ ᱠᱚᱦᱚᱸ ᱵᱟᱞᱮ ᱪᱟᱥ ᱜᱮᱭᱟ ᱡᱮᱢᱚᱱ ᱛᱩᱨᱢᱩᱡ ᱠᱚ᱾
ᱚ ᱥᱚᱵᱽᱡᱤ ᱠᱚ ᱚᱝᱠᱟ ᱵᱟᱠᱚ ᱪᱟᱥ ᱜᱮᱭᱟ, ᱡᱟᱦᱟᱸ ᱫᱚ ᱢᱟᱱᱮ ᱥᱩᱫᱩ ᱦᱮᱸ?
ᱚᱝᱠᱟ ᱪᱟᱥ ᱜᱮᱭᱟᱞᱮ, ᱡᱮᱢᱚᱱ ᱤᱧ ᱠᱟᱠᱩ ᱛᱟᱠᱚ ᱜᱮ ᱪᱟᱥ ᱟᱠᱚ᱾ ᱟᱫᱚ ᱚᱝᱠᱟ ᱟᱫᱚ ᱚᱝᱠᱟ ᱢᱮᱫᱴᱮᱡ ᱚᱸᱰᱮ ᱫᱚ ᱢᱤᱜᱴᱤᱡ ᱡᱷᱟᱨᱱᱟ ᱧᱚᱜ ᱜᱮᱭᱟ ᱛᱚ, ᱠᱟᱹᱴᱤᱡ ᱫᱟᱜ ᱛᱟᱦᱮᱱ ᱜᱮᱭᱟ᱾ ᱚᱝᱠᱟ ᱜᱮᱠᱚ ᱞᱟ ᱡᱷᱚᱛᱚᱱᱟᱜ ᱜᱮ ᱦᱩᱭᱩᱜ-ᱟ᱾
ᱚ ᱵᱷᱟᱜᱮ ᱜᱮ ᱟᱞᱮ ᱥᱮᱜ ᱦᱚᱸ ᱚᱝᱠᱟ ᱜᱮ, ᱮᱸ ᱥᱚᱵᱽᱡᱤ ᱠᱚᱫᱚ ᱠᱚ ᱪᱟᱥ ᱜᱮᱭᱟ ᱡᱚᱢ ᱢᱟᱱᱮ ᱡᱚᱢ ᱞᱟᱹᱜᱤᱜ ᱟᱨᱠᱤ᱾ ᱚᱠᱚᱭ ᱠᱚᱫᱚ ᱟᱹᱠᱷᱨᱤᱧ ᱞᱟᱹᱜᱤᱫ ᱦᱚᱸᱠᱚ ᱪᱟᱥᱟ, ᱟᱨ ᱵᱟᱠᱷᱟᱱ ᱚᱲᱟᱜ ᱡᱚᱢ ᱞᱟᱹᱜᱤᱫ᱾
ᱦᱳᱭ ᱦᱳᱭ᱾ ᱟᱫᱚ ᱩᱱᱠᱩ ᱫᱚ ᱟᱠᱷᱨᱤᱧ ᱞᱟᱹᱜᱤᱜ ᱦᱚᱸᱠᱚ ᱪᱟᱥᱟ ᱟᱫᱚ᱾
ᱞᱟᱹᱭ ᱫᱟᱹᱞᱤᱧ ᱟᱞᱮ ᱦᱚᱸ ᱜᱟᱰᱟ ᱫᱷᱟᱨᱮ ᱠᱷᱮᱛ ᱢᱮᱱᱟᱜᱼᱟ ᱛᱚ, ᱛᱷᱟᱞᱦᱮ ᱱᱤᱭᱟᱹ ᱵᱟᱨ ᱟᱞᱮ ᱦᱚᱸᱞᱮ ᱨᱚᱦᱚᱭ ᱞᱮᱜ ᱜᱮᱭᱟ ᱰᱷᱮᱸᱲᱚᱥ᱾ ᱟᱨ ᱦᱚᱛᱚᱜ ᱟᱲᱟᱜ ᱟᱨ ᱤᱭᱟᱹ ᱠᱚ ᱠᱚᱸᱰᱷᱟ ᱠᱚᱞᱮ ᱨᱚᱦᱚᱭ ᱞᱮᱜ ᱜᱮᱭᱟ᱾
ᱚ᱾ ᱤᱧ ᱠᱟᱠᱩ ᱛᱟᱠᱚ ᱡᱚᱛᱚ ᱜᱮᱠᱚ ᱨᱚᱦᱚᱭᱟ᱾ ᱡᱚᱛᱚ ᱠᱷᱟᱡ ᱡᱚᱛᱚᱜᱮ, ᱡᱚᱛᱚ ᱥᱚᱵᱽᱡᱤ ᱜᱮ ᱟᱫᱚ ᱟᱞᱮ ᱫᱚ ᱠᱤᱨᱤᱧ ᱫᱚ ᱵᱟᱝ ᱞᱟᱜᱟᱣ ᱞᱮᱭᱟ ᱩᱝᱠᱩ ᱜᱮᱠᱚ ᱮᱢ ᱵᱟᱲᱟᱣᱟᱞᱮᱭᱟ᱾ ᱩᱱᱟᱹᱜ ᱡᱚᱛᱚ ᱥᱮ ᱵᱟᱝ ᱟᱠᱷᱨᱤᱧ ᱪᱟᱵᱟᱜᱼᱟ᱾ ᱟᱞᱮ ᱫᱚ ᱵᱟᱞᱮ ᱪᱟᱥ ᱜᱮᱭᱟ᱾ ᱪᱟᱥ ᱟᱞᱮ ᱳᱭ ᱢᱟᱡᱷᱮ ᱢᱚᱫᱽᱫᱷᱮ, ᱚᱲᱟᱜ ᱡᱚᱢ ᱞᱮᱠᱟ᱾ ᱟᱨ ᱠᱟᱠᱩ ᱫᱚ ᱤᱭᱟᱹ ᱟᱠᱷᱨᱤᱧ ᱞᱟᱹᱜᱤᱫ᱾
ᱚ᱾
ᱟᱨ ᱢᱚᱴᱚᱨ ᱠᱚ ᱜᱟᱡᱮ ᱦᱩᱭᱩᱜᱼᱟ᱾
ᱦᱩᱸ ᱦᱩᱸ ᱚᱱᱟ ᱛᱚ ᱚᱱᱟ ᱨᱟᱵᱟᱝ
ᱦᱩᱸ ᱦᱩᱸ, ᱦᱩᱸ᱾
ᱟᱨ ᱚᱸᱰᱮ ᱠᱚᱯᱤ ᱠᱚᱠᱚ ᱪᱟᱥ ᱜᱮᱭᱟ ᱨᱟᱵᱟᱝ ᱫᱤᱱ ᱠᱚᱯᱤ, ᱢᱩᱞᱟᱹ᱾ ᱠᱚ ᱛᱟᱯᱚᱨ ᱯᱷᱩᱞ ᱠᱚᱯᱷᱤ ᱠᱚ, ᱟᱪᱪᱷᱟ᱾ ᱟᱪᱪᱷᱟ ᱟᱪᱪᱷᱟ ᱵᱷᱟᱜᱮ᱾ ᱚ ᱥᱤᱡᱤᱱ ᱚᱱᱩᱡᱟᱭᱤ ᱛᱚ ᱚᱱᱟ ᱫᱚ᱾
ᱦᱩᱸ᱾
ᱟᱞᱮ ᱥᱮᱜ ᱦᱚᱸᱭ ᱪᱟᱥ ᱟᱠᱚ᱾
ᱚ᱾ ᱟᱨ ᱠᱟᱠᱩ ᱡᱟᱦᱟᱸ ᱢᱤᱫᱴᱮᱡ ᱠᱚᱸᱰᱟᱭ ᱨᱚᱦᱚᱭ ᱞᱮᱫᱟ ᱦᱳᱭ ᱥᱮ, ᱚᱱᱟ ᱯᱩᱨᱟᱹ ᱟᱹᱰᱤ ᱵᱚᱲᱚ ᱵᱚᱲᱚ ᱡᱚᱜ-ᱟ ᱟᱹᱰᱤ ᱵᱚᱲᱚ᱾
ᱦᱮᱸ᱾
ᱯᱩᱨᱟᱹ ᱢᱮᱜᱴᱮᱱ ᱜᱮ ᱯᱩᱨᱟᱹ ᱫᱚᱥ ᱠᱤᱡᱤ ᱜᱟᱱ᱾
ᱚ ᱛᱟᱦᱚᱞᱮ ᱛᱚ ᱵᱷᱟᱜᱮ ᱜᱮ᱾
ᱦᱮᱸ ᱟᱫᱚ ᱚᱱᱮ ᱵᱟᱯᱞᱟ ᱚᱲᱟᱜ ᱠᱚ ᱦᱩᱭᱩᱜ ᱛᱟᱦᱮᱸᱫ᱾ ᱛᱚ ᱟᱫᱚ ᱩᱱ ᱜᱮ ᱵᱮᱥᱤ ᱠᱚ ᱦᱟᱛᱟᱣ ᱠᱮᱫᱟ ᱟᱨᱠᱤ᱾
ᱚ ᱵᱟᱠᱷᱟᱱ ᱦᱩᱸ ᱵᱟᱯᱞᱟ ᱫᱚ ᱠᱚᱸᱰᱷᱟ ᱫᱚ ᱦᱟᱛᱟᱣᱮᱜ ᱜᱮᱭᱟ ᱠᱚ ᱟᱨ ᱚᱱᱟ ᱥᱤᱡᱤᱱ ᱫᱚ ᱠᱷ ᱟᱹᱠᱷᱨᱤᱧᱚᱜ ᱜᱮᱭᱟ ᱠᱚᱸᱱᱰᱦᱟ ᱫᱚ ᱵᱟᱝ ᱵᱮᱠ
ᱦᱩᱸ ᱦᱩᱸ ᱦᱩᱸ ᱦᱩᱸ᱾
ᱟᱫᱚ ᱟᱹᱰᱤ ᱦᱚᱲ ᱫᱚ ᱦᱟᱱᱮ ᱞᱳᱰ ᱟᱠᱚ ᱛᱚ ᱜᱟᱹᱰᱤ ᱨᱮ ᱢᱤᱫ ᱥᱟᱶᱛᱮ ᱰᱷᱮᱨ ᱡᱚᱛᱚ ᱚᱱᱮ ᱯᱟᱹᱭᱠᱟᱹᱨ ᱠᱚ ᱮᱢᱟ
ᱵᱟ ᱵᱟ ᱩᱱᱟᱹᱜ ᱰᱷᱮᱨ ᱫᱚ ᱵᱟᱦ ᱩᱱᱟᱹᱜ ᱰᱷᱮᱨ ᱫᱚ ᱵᱟᱭ ᱪᱟᱥᱟ᱾ ᱮᱢᱱᱤ ᱦᱟᱴ ᱟᱞᱮ ᱦᱟᱴ ᱦᱩᱭᱩᱜ ᱛᱟᱞᱮᱭᱟ ᱛᱚ᱾ ᱥᱚᱯᱛᱟᱦᱚ ᱨᱮ ᱵᱟᱨ ᱫᱤᱱ ᱜᱟᱱᱮ ᱤᱫᱤᱭᱟ ᱢᱟᱱᱮ ᱟᱞᱮ ᱥᱩᱨ ᱠᱚᱨᱮ ᱡᱟᱦᱟᱸ ᱦᱟᱴ ᱦᱩᱭᱩᱜᱼᱟ᱾ ᱦᱳᱭ ᱚᱱᱰᱮ ᱩᱱᱟᱜ ᱡᱟᱹᱞ ᱫᱚ ᱵᱟᱦ᱾ ᱟᱨ ᱢᱚᱴᱚᱨ ᱫᱚ ᱟᱹᱰᱤ ᱡᱟᱹᱥᱛᱤ ᱜᱮ ᱦᱩᱭᱩᱜ ᱟᱛᱚ, ᱯᱩᱨᱟᱹ ᱢᱤᱫ ᱵᱚᱥᱛᱟ ᱜᱟᱱ᱾ ᱢᱤᱫ ᱥᱤᱫ ᱛᱮᱞᱮ ᱞᱟᱸᱜᱟ ᱪᱟᱵᱟᱜ ᱟᱞᱮ᱾ ᱟᱫᱚ ᱚᱱᱟ ᱠᱚᱫᱚ ᱵᱚᱨᱚᱝ ᱯᱟᱹᱭᱠᱟᱹᱨ ᱠᱚ ᱮᱢᱟ ᱠᱚᱣᱟ᱾
ᱟᱪᱪᱦᱟ ᱟᱫᱚ ᱚᱱᱟ ᱦᱚᱸ ᱵᱟᱠᱷᱟᱱ ᱮᱸ ᱨᱚᱦᱚᱲᱚᱜ ᱟᱛᱚ ᱚᱱᱟ ᱦᱚᱸ᱾
ᱦᱩᱸ ᱟᱨ ᱨᱚᱦᱚᱲ ᱠᱟᱛᱮ ᱦᱚᱸ ᱟᱠᱷᱨᱤᱧ ᱫᱚ ᱜᱟᱱᱚᱜᱼᱟ ᱠᱤᱱᱛᱩ ᱡᱮ ᱡᱟᱦᱟ ᱱᱚᱝ ᱠᱟ ᱱᱚᱰᱮᱢ ᱨᱚᱦᱚᱲᱟ ᱚᱱᱟᱫᱚ ᱠᱟᱹᱴᱤᱡ ᱤᱭᱟᱹᱧᱚᱜ ᱧᱮᱞᱚᱜ-ᱟ ᱪᱮᱫ ᱠᱟᱴᱤᱡ ᱪᱚᱝ᱾ ᱟᱨ ᱚᱱᱟ ᱦᱟᱱᱟ ᱡᱟᱦᱟᱸ ᱵᱚ ᱟᱠᱷᱨᱤᱧᱟ ᱚᱱᱟ ᱫᱚ ᱯᱩᱨᱟᱹ ᱜᱳᱞ ᱜᱮ ᱛᱟᱦᱮᱸᱱᱟ ᱦᱳᱭᱥᱮ᱾
ᱦᱩᱸ ᱦᱩᱸ᱾ ᱟᱨ ᱛᱟᱦᱞᱮ ᱤᱭᱟ ᱠᱚ ᱪᱟᱥ ᱜᱮᱭᱟ ᱥᱮ ᱵᱟᱝ ᱪᱷᱚᱞᱟ ᱟᱯᱮᱥᱮᱫ?
ᱦᱮᱸ ᱪᱷᱳᱞᱟ ᱞᱮ ᱪᱟᱥ ᱜᱮᱭᱟ᱾ ᱟᱞᱮ ᱯᱟᱥᱮᱨ ᱟᱹᱛᱩ ᱥᱮᱫ ᱫᱚ ᱪᱟᱥᱟ ᱟᱞᱮ ᱟᱹᱛᱩ ᱨᱮᱫᱚ ᱠᱷᱩᱵᱽ ᱮᱠᱴᱟ ᱫᱚ ᱵᱟᱠᱩ ᱪᱟᱥᱟ᱾
ᱟᱪᱪᱷᱟ ᱟᱪᱪᱷᱟ᱾ ᱵᱟ ᱪᱷᱚᱞᱟ
ᱟᱞᱮ ᱟᱛᱩ ᱨᱮᱫᱚ ᱟᱹᱦᱟᱹᱜ ᱟᱹᱦᱟᱹᱜ ᱵᱟᱦ᱾ ᱚᱱᱮ ᱚᱱᱮ ᱛᱤᱞᱢᱤᱧ ᱫᱚ ᱵᱟᱞᱤᱧ ᱵᱟᱲᱟᱭᱟ ᱵᱟᱠᱚ ᱪᱟᱥᱟ ᱱᱚᱛᱮ ᱱᱚ᱾
ᱟᱪᱪᱷᱟ᱾ ᱟᱞᱮ ᱥᱮᱜ ᱦᱚᱸ ᱩᱱᱟᱹᱜ ᱫᱚ ᱵᱟᱠᱚ ᱪᱟᱥᱟ ᱪᱷᱚᱞᱟ ᱠᱚᱫᱚ᱾ ᱳᱭ ᱟᱞᱮ ᱥᱮᱫ ᱦᱚᱸ ᱩᱱᱟᱹᱜ ᱫᱚ ᱵᱟᱠᱚ ᱪᱟᱥᱟ ᱪᱷᱳᱞᱟ ᱠᱚᱫᱚ, ᱳᱭ ᱟᱨᱠᱤ ᱢᱤᱫ ᱵᱟᱨ ᱦᱚᱲ ᱠᱚ ᱪᱟᱥᱟ ᱚᱱᱟ ᱠᱚᱫᱚ᱾
ᱟᱪᱪᱷᱟ ᱦᱩᱸ ᱦᱩᱸ᱾ ᱟᱞᱮ ᱟᱹᱛᱩ ᱨᱮᱫᱚ ᱤᱱ ᱠᱟᱹᱠᱩ ᱜᱮ ᱪᱟᱥ ᱟᱭ ᱟᱨ ᱚᱠᱚᱭ ᱦᱚᱸ ᱵᱟᱠᱚ ᱪᱟᱥᱟ᱾
ᱟᱫᱚ ᱟᱞᱮ ᱥᱮᱫ ᱫᱚ ᱡᱟᱦᱟᱸᱭ ᱚᱱᱟ ᱜᱟᱰᱟ ᱫᱷᱟᱨᱮ ᱠᱚᱨᱮᱜ ᱠᱷᱮᱛ ᱢᱮᱱᱟᱜᱼᱟ ᱩᱱᱠᱩ ᱜᱮ ᱪᱟᱥ ᱵᱟᱲᱟᱭᱟᱠᱚ ᱟᱨ ᱫᱟᱜ ᱦᱚᱸᱛᱚ ᱫᱚᱨ ᱠᱟᱨ ᱵᱟᱠᱷᱟᱡ ᱫᱚ ᱪᱟᱥ ᱠᱟᱛᱮᱫ ᱫᱚ ᱵᱟᱝ ᱦᱩᱭᱩᱜ ᱟᱛᱚ ᱫᱟᱜ ᱦᱚᱸ ᱞᱟᱜᱟᱜᱼᱟ᱾ ᱵᱟᱠᱷᱟᱱ ᱛᱚ ᱜᱩᱡ-ᱜᱤᱡ ᱡᱩᱜ ᱟᱭ ᱚᱱᱟ ᱫᱟᱨᱮ ᱦᱚᱸ
ᱦᱩᱸ᱾
ᱦᱩᱸ᱾
ᱟᱞᱮ ᱫᱚ ᱥᱩᱫᱩ ᱟᱞᱩ ᱠᱚᱞᱮ ᱨᱚᱦᱚᱭ ᱵᱟᱲᱟᱭᱟ ᱢᱟᱡᱷᱮ ᱢᱚᱫᱽᱫᱷᱮ᱾
ᱟᱪᱪᱷᱟ ᱚᱲᱟᱜ ᱡᱚᱢ ᱞᱟᱹᱜᱤᱫ?
ᱦᱳᱭ᱾
ᱚᱸ᱾
ᱚᱲᱟᱜ ᱡᱚᱢ ᱞᱟᱹᱜᱤᱫ ᱜᱮ, ᱟᱠᱷᱨᱤᱧ ᱫᱚ ᱟᱠᱷᱨᱤᱧ ᱦᱚᱲ ᱵᱟᱹᱱᱩᱜ ᱠᱚᱛᱟᱞᱮ ᱚᱠᱚᱭ ᱟᱠᱷᱨᱤᱧᱟ?
ᱦᱳᱭ᱾ ᱟᱫᱚ ᱟᱞᱮ ᱥᱮᱫ ᱦᱚᱸ ᱚᱱᱠᱟᱜᱮ ᱢᱟᱱᱮ ᱚᱲᱟᱜ ᱡᱚᱢ ᱞᱟᱹᱜᱤᱫ ᱜᱮ ᱟᱞᱩ ᱠᱚᱠᱚ ᱨᱚᱦᱚᱭᱟ᱾
ᱦᱩᱸ ᱦᱩᱸ ᱚᱱᱟ ᱡᱩᱫᱤ ᱚᱱᱠᱟ ᱨᱚᱦᱚᱭ ᱠᱟᱜ-ᱟᱞᱮ ᱡᱩᱫᱤ᱾ ᱥᱮᱯᱚᱜ ᱟ ᱟᱹᱰᱤ ᱩᱛᱟᱹᱨ ᱦᱳᱭ ᱥᱮ᱾
ᱦᱩᱸ᱾ ᱟᱨᱤᱧ ᱞᱟᱹᱭ ᱫᱟ ᱡᱮᱢᱚᱱ ᱱᱤᱭᱟᱹ ᱵᱟᱨ ᱮᱸ ᱧᱮᱞ ᱠᱮᱫ, ᱦᱚᱭᱛᱳ ᱟᱸᱡᱚᱢ ᱵᱟᱲᱟ ᱠᱟᱜ ᱜᱮᱭᱟᱵᱮᱱ ᱪᱮᱫ ᱠᱚ ᱞᱟᱹᱭᱟ ᱡᱟᱦᱟᱸᱭ ᱠᱚ ᱢᱟᱱᱮ ᱞᱳᱱ ᱦᱟᱛᱟᱣ ᱠᱟᱛᱮᱫ ᱟᱞᱩ ᱠᱚᱠᱚ ᱪᱟᱥ ᱞᱮᱫᱟ ᱟᱨ ᱟᱞᱩ ᱫᱟᱢ ᱫᱚ ᱵᱟᱠᱚ ᱧᱟᱢ ᱞᱮᱫᱟ᱾
ᱚ ᱚ ᱦᱮᱸ ᱦᱮᱸ ᱦᱮᱸ᱾
ᱦᱮᱸ ᱥᱮ ᱵᱟᱝ, ᱩᱱᱟᱹᱜ ᱠᱷᱚᱨᱪᱟ ᱠᱟᱛᱮᱫ ᱪᱟᱥᱟᱢ ᱟᱨ ᱡᱩᱫᱤ ᱫᱟᱢ ᱜᱮ ᱵᱟᱢ ᱧᱟᱢᱟ᱾
ᱦᱩᱸ ᱟᱨ ᱡᱚᱛᱚ ᱜᱮ ᱮᱢᱚᱱ ᱠᱚᱢ ᱤᱫᱤᱜ-ᱟ ᱥᱮ ᱤᱧ ᱛᱮᱭᱟᱝ ᱛᱟᱠᱚ ᱢᱤᱫ ᱫᱷᱟᱣ ᱥᱚᱥᱟ ᱠᱚ ᱪᱟᱥ ᱞᱮᱫᱟ ᱟᱨ ᱱᱚᱛᱮ ᱟᱞᱮ ᱵᱟᱡᱟᱨ ᱥᱮᱫ ᱤᱧ ᱡᱚᱠᱷᱚᱱᱤᱧ ᱦᱟ ᱛᱟᱣ ᱞᱮᱫᱟ ᱢᱮᱫᱴᱮᱱ ᱫᱚᱥᱟᱨ ᱜᱮ ᱯᱩᱨᱟᱹ ᱦᱮᱸ ᱯᱟᱸᱪ ᱴᱟᱠᱟ ᱫᱟᱢ ᱦᱳᱭᱥᱮ ᱟᱨ ᱦᱟᱱᱛᱮ ᱫᱚ ᱠᱮᱡᱤ ᱨᱮ ᱯᱟᱸᱪ ᱴᱟ ᱠᱟ ᱥᱮ ᱯᱮ ᱴᱟᱠᱟ ᱚᱱᱠᱟ᱾ ᱚᱱᱠᱟ ᱢᱟᱱᱮ ᱟᱹᱛᱩ ᱟᱹᱛᱩ ᱛᱮ, ᱟᱫᱚ ᱠᱚᱢ ᱞᱚᱥ ᱦᱩᱭᱱᱟ ᱦᱳᱭ ᱥᱮ᱾
ᱦᱩᱸ ᱦᱩᱸ᱾ ᱚ ᱚᱱᱠᱟ ᱜᱮ ᱢᱟᱱᱮ ᱪᱟᱹᱥᱤ ᱠᱚᱫᱚ ᱵᱮᱥᱤᱨ ᱵᱷᱟᱜᱽ ᱧᱮᱞ ᱦᱩᱭ ᱠᱟᱱᱟ ᱮ ᱟᱥᱚᱞ ᱫᱟᱢ ᱫᱚ ᱵᱟᱠᱚ ᱧᱟᱢᱟ᱾
ᱦᱮᱸ ᱢᱟᱱᱮ ᱟᱠᱚ ᱡᱟᱦᱟᱸ ᱛᱤᱱᱟᱹᱜ ᱠᱚ ᱠᱷᱟᱴᱟᱜ-ᱟ ᱦᱳᱭ ᱥᱮ᱾ ᱡᱟᱦᱟᱸ ᱛᱤᱱᱟᱹᱜ ᱠᱚ ᱠᱷᱚᱨᱪᱟᱭᱟ, ᱚᱱᱠᱟ ᱢᱚᱛᱚ ᱯᱷᱚᱞ ᱵᱟᱠᱚ ᱧᱟᱢ ᱫᱟ᱾
ᱡᱷᱚ ᱥᱩᱫᱩ ᱡᱷᱚᱛᱚ ᱨᱮᱜᱮ ᱧᱮᱞ ᱦᱩᱭ ᱠᱟᱱᱟ, ᱦᱮᱸ᱾
ᱦᱮᱸ᱾
ᱟᱫᱚ ᱚᱱᱠᱟᱜᱮ ᱪᱟᱞᱟᱣ ᱤᱫᱤᱜ ᱠᱟᱱᱟ ᱪᱟᱞᱟᱣ ᱤᱫᱤᱜ ᱠᱟᱱᱟ ᱚᱱᱠᱟᱜᱮ᱾ ᱚᱠᱚᱭ ᱦᱚᱸ ᱪᱮᱫ ᱦᱚᱸ ᱢᱟᱱᱮ ᱵᱟᱠᱚ ᱢᱮᱱ ᱜᱮᱭᱟ ᱠᱚ᱾
ᱦᱳᱭ᱾ ᱠᱤᱱᱛᱩ ᱚᱱᱟᱜᱮ ᱵᱟᱡᱟᱨ ᱥᱮᱫ ᱨᱮ ᱛᱟᱣ ᱨᱮᱦᱚᱸ ᱩᱱᱠᱩ ᱫᱚ ᱰᱷᱮᱨ ᱫᱟᱢ ᱛᱮᱜᱮ ᱠᱚ ᱟᱠᱷᱨᱤᱧᱟ ᱦᱮᱸᱥᱮ᱾
ᱦᱩᱸ ᱯᱟᱹᱭᱠᱟᱹᱨ ᱠᱚᱫᱚ ᱰᱷᱮᱨ ᱫᱟᱢ ᱛᱮᱜᱮ ᱠᱚ ᱟᱠᱷᱨᱤᱧᱟ ᱡᱟᱦᱟᱸ ᱫᱟᱢ ᱛᱮ ᱦᱟᱛᱟ ᱱᱟ
ᱚᱱᱟ ᱠᱷᱚᱡ ᱰᱚᱵᱚᱞ᱾
ᱟᱸᱡᱚᱢᱚᱜ ᱠᱟᱱᱟ ᱦᱮᱞᱳ, ᱦᱮᱸ᱾
ᱞᱟᱹᱭ ᱢᱮ᱾
ᱟᱨ ᱛᱟᱦᱞᱮ ᱟᱨ ᱚᱱᱠᱟ ᱪᱮᱫ ᱠᱚ ᱪᱟᱥ ᱦᱳᱭᱳᱜ ᱜᱮᱭᱟ ᱟᱯᱮ ᱥᱮᱫ, ᱡᱚᱱᱰᱨᱟ ᱠᱚ ᱪᱟᱥ ᱜᱮᱭᱟ ᱟᱯᱮ ᱥᱮᱫ?
ᱱᱮᱛᱟᱨ ᱫᱚ ᱠᱚᱢ ᱪᱟᱵᱟᱣ ᱠᱟᱱᱟ ᱯᱟᱹᱦᱤᱞ ᱜᱟᱡᱮ ᱠᱚ ᱪᱟᱥᱮᱫ ᱛᱟᱦᱮᱸᱫ᱾
ᱜᱩᱦᱩᱢ ᱠᱚ?
ᱜᱩᱦᱩᱢ ᱫᱚ ᱵᱟᱝ᱾
ᱚ, ᱟᱞᱮ ᱥᱮᱫ ᱫᱚᱠᱚ ᱪᱟᱥ ᱜᱮᱭᱟ ᱜᱩᱦᱩᱢ ᱦᱮᱸ ᱜᱩᱦᱩᱢ ᱦᱚᱸ, ᱡᱚᱱᱰᱨᱟ ᱦᱚᱸ,
ᱟᱪᱪᱷᱟ᱾
ᱟᱨ ᱚᱱᱮ ᱜᱩᱦᱩᱢ ᱠᱚ ᱪᱟᱥ ᱠᱟᱜᱼᱟ ᱛᱚ, ᱦᱮᱸ?
ᱦᱮᱸ ᱪᱮᱫ ᱵᱮᱱ ᱞᱟᱹᱭᱫᱟ?
ᱜᱩᱦᱩᱢ ᱠᱚ ᱪᱟᱥ ᱠᱟᱜᱼᱟ ᱛᱚ ᱟᱫᱚ ᱢᱟᱱᱮ ᱪᱮᱬᱮ ᱠᱚ ᱦᱤᱡᱩᱜᱼᱟ ᱛᱚ ᱤᱭᱟᱹ ᱡᱚᱢ ᱢᱟᱱᱮ ᱡᱟᱝ ᱡᱚᱢ, ᱛᱟᱞᱦᱮ ᱦᱟᱱᱠᱩ ᱤᱭᱟᱹ ᱠᱚ ᱫᱚᱦᱚ ᱠᱟᱠᱚᱣᱟ ᱟᱹᱰᱤ ᱪᱮᱦᱨᱟ ᱦᱚᱲ ᱞᱮᱠᱟ ᱠᱚ ᱵᱮᱱᱟᱣ ᱠᱚᱣᱟ, ᱴᱩᱠᱩᱡ ᱮ ᱵᱚᱦᱚᱜ ᱛᱟᱦᱮᱱᱟ ᱢᱟᱱᱮ ᱟᱹᱰᱤ ᱪᱮᱦᱨᱟ ᱟᱫᱚ ᱚᱠᱟ ᱠᱚᱨᱮᱫ ᱫᱚ ᱚᱱᱟ ᱠᱚᱫᱚ ᱱᱮᱛᱟᱨ ᱫᱚ ᱵᱟᱝ ᱧᱮᱞᱚᱜ ᱠᱟᱱᱟ ᱱᱚᱣᱟ ᱠᱚᱦᱚᱸ ᱟᱫ ᱪᱟᱵᱟᱜ ᱟᱫ ᱤᱫᱤᱜ ᱠᱟᱱᱟ ᱱᱚᱣᱟ ᱠᱚᱦᱚᱸ᱾
ᱦᱳᱭ ᱦᱳᱭ ᱦᱳᱭ᱾
ᱦᱩᱸ᱾
ᱚᱱᱠᱟ ᱟᱞᱮ ᱥᱮᱫ ᱦᱚᱸ ᱟᱫᱚ ᱛᱮᱢᱚᱱ ᱠᱷᱩᱵ ᱮᱠᱴᱟ ᱵᱟᱝ ᱪᱟᱥ ᱦᱩᱭᱩᱜ ᱟᱛᱚ, ᱟᱫᱚ ᱚᱱᱠᱟ ᱫᱚ ᱟ ᱫᱚ ᱵᱟᱞᱤᱧ ᱧᱮᱞ ᱠᱟᱫᱟ᱾
ᱦᱩᱸ ᱵᱟᱠᱷᱟᱱ ᱟᱹᱰᱤ ᱪᱮᱦᱨᱟ, ᱥᱟᱺᱜᱤᱧ ᱠᱷᱚᱡ ᱡᱩᱫᱤᱢ ᱠᱚᱭᱚᱜ-ᱟ ᱢᱤᱫ ᱦᱚᱲᱮ ᱛᱤᱸᱜᱩ ᱟᱠᱟᱱ ᱞᱮᱠᱟ ᱜᱮᱢ ᱧᱮᱞᱮᱭᱟ᱾ ᱦᱮᱸ ᱟᱹᱰᱤ ᱪᱮᱨᱦᱟ᱾ ᱵᱚᱛᱚᱨ ᱜᱮᱢ ᱵᱩᱡᱷᱟᱹᱣᱟ᱾
ᱧᱤᱫᱟᱹ ᱵᱮᱲᱟ ᱡᱩᱫᱤ ᱟᱨᱚ ᱯᱩᱲ ᱡᱟᱢᱟ
ᱦᱮᱸ᱾